ᱦᱮᱞᱳ,
ᱟᱸᱡᱚᱢ ᱧᱟᱢ ᱮᱫᱟᱢ,
ᱦᱮᱸ ᱟᱸᱡᱚᱢ ᱜᱮ,
ᱚ ᱪᱮᱫ ᱮᱢ ᱪᱤᱠᱟᱹᱭᱮᱫᱟ ᱾
ᱪᱮᱫ ᱦᱚᱸ ᱵᱟᱝ ᱢᱤᱱᱟᱹᱧ ᱜᱮᱭᱟ ᱨᱩᱢ ᱨᱮ, ᱜᱟᱯᱟ ᱠᱮᱞᱟᱥ ᱦᱮᱱᱟᱜ ᱛᱟᱯᱮᱭᱟ?
ᱯᱟᱝ ᱜᱮ ᱜᱟᱯᱟ ᱠᱮᱞᱟᱥ ᱵᱟᱹᱱᱩᱜ ᱛᱟᱞᱮᱭᱟ᱾
ᱚ ᱟᱪᱪᱷᱟ ᱟᱯᱮᱭᱟᱜ ᱯᱚᱨᱤᱠᱷᱟ ᱫᱚ ᱛᱤᱥ ᱠᱷᱚᱡ ᱠᱟᱱᱟ ᱛᱮᱭᱤᱥ ᱛᱟᱹᱨᱤᱠ ᱜᱮ?
ᱦᱮᱸ ᱟᱞᱮᱭᱟ ᱯᱚᱨᱤᱥ ᱯᱚᱨᱤ ᱟᱞᱮᱭᱟ ᱯᱚᱨᱤᱠᱷᱟ ᱛᱮᱭᱤᱥ ᱛᱟᱨᱤᱠ ᱠᱷᱚᱱ ᱜᱮ᱾
ᱚ
ᱦᱮᱸ ᱡᱟᱦᱟᱸ ᱛᱤᱱᱟᱹᱢ ᱫᱟᱲᱮᱭᱟᱜ ᱥᱟᱱᱛᱟᱞᱤ ᱛᱮ ᱨᱚᱲ᱾
ᱟᱢ
ᱡᱟᱦᱟᱸ ᱛᱤᱱᱟᱹᱢ ᱫᱟᱲᱮᱭᱟᱜ ᱚᱱᱮ ᱥᱟᱱᱛᱟᱲᱤ ᱛᱮ ᱠᱟᱛᱷᱟ ᱨᱚᱲ ᱨᱮᱱᱟᱜ ᱢᱤᱫ ᱜᱮ
ᱚ
ᱵᱩᱡᱽ ᱥᱮ ᱵᱟᱝ ᱵᱩᱡᱽ ᱠᱮᱫᱟᱢ?
ᱦᱮᱸ ᱵᱩᱡᱽ ᱠᱤᱫᱟᱹᱧ ᱱᱚᱸᱰᱮ ᱫᱚ ᱛᱷᱚᱲᱟ ᱨᱚᱲ ᱟᱞᱟᱫᱟ ᱧᱚᱜ ᱟᱸᱡᱚᱢᱚᱜ ᱠᱟᱱᱟ᱾
ᱦᱮᱸ ᱚᱱᱠᱟ ᱜᱮ᱾ ᱫᱟᱠᱟ ᱠᱚᱢ ᱡᱚᱢ ᱠᱮᱫᱟ?
ᱫᱟᱠᱟ ᱦᱮᱸ ᱡᱚᱢ ᱜᱤ ᱟᱢ ᱡᱚᱢ ᱠᱮᱫᱟᱢ?
ᱩ ᱦᱩᱸᱜ ᱵᱟᱹᱧ ᱡᱚᱢ ᱠᱟᱫᱟ᱾
ᱪᱮᱫ ᱯᱮ ᱩᱛᱩ ᱠᱟᱫᱟ?
ᱪᱮᱫ ᱪᱚ ᱩᱛᱩ ᱠᱟᱫᱟᱞᱮ ᱤᱧᱦᱚᱸ ᱵᱟᱹᱧ ᱵᱟᱰᱟᱭᱟ᱾
ᱢᱤᱫᱫᱷᱟᱣ ᱦᱚᱸ ᱵᱟᱢ ᱡᱚᱢ ᱠᱟᱫᱟ
ᱮᱸ ᱦᱮᱸᱜ ᱥᱮᱛᱟᱜ ᱨᱮ ᱠᱷᱟᱹᱡᱟᱹᱲᱤᱧ ᱡᱚᱢ ᱠᱟᱫᱟ ᱟᱨ ᱵᱟᱹᱧ ᱵᱩᱡᱫᱟᱲᱮ ᱠᱟ
ᱦᱟᱭ ᱦᱤ
ᱨᱮᱸᱜᱮᱡ ᱦᱚᱸ ᱵᱟᱝ ᱨᱮᱸᱜᱮᱡ ᱤᱫᱤᱧ ᱠᱟᱱᱟ ᱟᱫᱚᱢ ᱪᱤᱠᱟᱹᱭᱟ᱾
ᱦᱮᱸ ᱛᱚ
ᱯᱷᱳᱱ ᱧᱮᱞ ᱧᱮᱞ ᱛᱮᱜᱤᱧ ᱡᱟᱹᱯᱤᱫ ᱠᱮᱫᱟ᱾
ᱛᱤᱱᱟᱹᱜ ᱦᱚᱲ ᱢᱮᱱᱟᱜ ᱯᱮᱭᱟ ᱱᱤᱛᱚᱜ ᱫᱚ ᱟᱯᱮ ᱨᱩᱢ ᱨᱮ?
ᱦᱮᱱᱟᱜ ᱞᱮᱜᱮᱭᱟ ᱩᱸ ᱢᱚᱬᱮ ᱛᱩᱨᱩᱭ ᱦᱚᱲ ᱞᱮᱠᱟ ᱢᱮᱱᱟᱜ ᱞᱮᱭᱟ᱾ ᱞᱟᱛᱟᱨ ᱨᱮ, ᱟᱨᱦᱚᱸ ᱪᱮᱛᱟᱱ ᱨᱮ, ᱦᱮᱱᱟᱜ ᱠᱚᱣᱟ ᱦᱚᱲ ᱯᱮ ᱯᱩᱱ ᱦᱚᱲ ᱞᱮᱠᱟ᱾
ᱟᱞᱮ ᱫᱚ ᱥᱮᱞᱟᱤᱱ ᱚᱲᱟᱜ-ᱮ ᱪᱟᱞᱟᱣᱮᱱ ᱛᱟᱞᱮᱭᱟ᱾
ᱳᱭ ᱪᱮ ᱞᱟᱹᱜᱤᱫ ᱚᱲᱟᱜ-ᱮ ᱪᱟᱞᱟᱣ ᱱᱮ ᱡᱤᱞ ᱫᱟᱠᱟ
ᱪᱟᱞᱟᱣ ᱱᱟᱭ ᱵᱟᱹᱨᱦᱟᱹ ᱟᱱᱩ᱾
ᱚ
ᱞᱟᱹᱭᱪᱟᱭᱦᱟᱸᱜ, ᱟᱸ
ᱫᱚᱢᱮᱜᱮ ᱨᱩᱣᱟᱹᱜ ᱠᱟᱱᱟᱭ ᱥᱮ ᱟᱭ ᱵᱟᱹᱦᱩ᱾
ᱫᱚᱢᱮ ᱫᱚ ᱵᱟᱝ ᱦᱤᱱᱟᱭ ᱜᱤᱭᱟ ᱚᱠᱚᱭ ᱥᱟᱶ ᱡᱟᱹᱛᱤ ᱫᱩᱧ ᱞᱮᱯᱚᱭᱟ᱾ ᱛᱚ ᱚᱱᱟᱜᱮ ᱵᱚᱞᱮ ᱵᱟᱭ ᱵᱟᱭ ᱛᱷᱤᱨ ᱩᱛᱟᱹᱨ ᱠᱟᱱᱟ ᱛᱚ ᱚᱲᱟᱜᱨᱮ ᱠᱩᱲᱤ ᱜᱤᱫᱽᱨᱟᱹ ᱵᱟᱹᱱᱩᱜ ᱠᱚᱛᱟ ᱠᱚᱣᱟ᱾ ᱥᱩᱫᱷᱩ ᱟᱭ, ᱮᱠᱞᱟ ᱜᱮᱭᱟᱭ᱾
ᱦᱩᱸ
ᱵᱟᱭ ᱮᱠᱡᱟᱢ ᱤᱭᱟᱹᱛᱮ ᱦᱮᱡᱽ ᱠᱟᱱ ᱛᱤᱧᱟ ᱪᱟᱞᱟᱣ ᱨᱩᱣᱟᱹᱲᱚᱜ ᱟᱞᱮ᱾ ᱟᱨᱦᱚᱸ ᱦᱤᱡᱩᱜᱟᱭ ᱦᱟᱸᱜ ᱛᱮᱭᱤᱥ ‌ ᱛᱟᱹᱨᱤᱠᱷ ᱠᱷᱚᱭ ᱮᱠᱡᱟᱢ ᱫᱚ ᱟᱨ ᱮᱸ ᱵᱟᱭᱤᱥ ᱛᱟᱨᱤᱠᱷ ᱠᱚᱛᱮ ᱫᱚ ᱦᱤᱡᱩᱜᱼᱟᱭ, ᱮᱠᱩᱥ ᱵᱟᱭᱤᱥ
ᱚ ᱡᱟᱱᱟ ᱟᱯᱮ ᱯᱟᱸᱡᱟ ᱯᱮᱭᱟ ᱠᱟᱹᱡ ᱫᱚ ᱨᱩᱭᱟᱹᱲ ᱟᱠᱟᱱᱤ᱾
ᱥᱟᱜᱚᱨᱤᱠᱟ, ᱢᱚᱞᱞᱤᱠᱟ, ᱤᱧ ᱯᱮ ᱦᱚᱲ ᱟᱨ ᱱᱚᱸᱰᱮ ᱫᱚᱱᱟ ᱡᱚᱛᱚ ᱦᱚᱲ᱾
ᱟᱯᱮ ᱫᱚ ᱫᱚᱝ ᱠᱮᱞᱟᱥ ᱵᱟᱯᱮ ᱪᱟᱞᱟᱣ ᱟᱠᱟᱱᱟ᱾
ᱩᱸ ᱡᱚᱛᱚ ᱦᱚᱲ ᱡᱟᱹᱯᱤ
ᱦᱩᱸ ᱯᱮ ᱦᱚᱲ, ᱢᱤᱫ ᱦᱚᱲ ᱵᱟᱭ ᱪᱟᱞᱟᱜ ᱠᱷᱟᱡ ᱫᱟᱲᱮᱠᱟ ᱟᱯᱮᱥᱟᱞᱟ ᱦᱩᱸ
ᱦᱮᱸᱦᱮᱸ ᱚᱱᱠᱟᱜᱤ
ᱚᱦᱚᱸᱦᱟᱱ ᱜᱮ᱾
ᱠᱩᱞᱤ ᱠᱟᱛᱮ ᱪᱟᱞᱟᱜ ᱛᱟᱞᱮᱜᱮᱭᱟ ᱱᱩᱭ ᱫᱚ᱾ ᱟᱭ ᱠᱟᱱ ᱜᱮ ᱟᱫᱚ ᱵᱟᱭ ᱥᱮᱤᱱ ᱠᱞᱟᱥ ᱪᱟᱞᱟᱜ ᱨᱮᱭᱟᱜ ᱩᱱᱤ ᱜᱮ ᱵᱮᱥᱤ ᱡᱳᱨ ᱜᱮᱭᱟᱭ᱾
ᱦ ᱦᱮᱸ ᱢᱚᱱᱫᱤᱠᱟ ᱫᱚ ᱟᱹᱰᱤ ᱠᱤᱪᱷᱩ ᱠᱚᱨᱚᱣ ᱨᱮᱭᱟᱜ ᱤᱭᱟᱹ ᱢᱮᱱᱟᱜ ᱛᱟᱭᱟ᱾
ᱦᱮᱸ‌ᱦᱮᱸ
ᱢᱟᱪᱮᱫ ᱛᱟᱱᱤᱜ ᱵᱮᱱᱟᱜ -ᱟ
ᱢᱟᱪᱮᱫ ᱛᱟᱱᱤᱜ ᱵᱮᱱᱟᱜ -ᱟ
ᱦᱩᱸ
ᱟᱢ ᱫᱤᱫᱤ ᱯᱨᱚᱯᱮᱥᱟᱨ
ᱟᱞᱤ ᱜᱮ
ᱪᱚᱫ ᱯᱮ ᱩᱛᱩ ᱟᱠᱟᱫᱟ ᱟᱯᱮ ᱫᱚ?
ᱟᱞᱩ ᱠᱚᱱᱰᱷᱟ ᱟᱲᱟᱜ ᱟᱨ ᱤᱭᱟᱹ ᱵᱷᱚᱨᱴᱤ᱾
ᱦ ᱟᱯᱮ ᱨᱮᱱ ᱟᱨ ᱵᱟᱠᱚ ᱠᱚᱨᱟᱣ ᱫᱟ ᱚᱠᱭᱦᱚᱸ ᱨᱮᱠᱳᱰᱤᱧ
ᱪᱮ
ᱨᱮᱠᱳᱰᱤᱧ ᱵᱟᱠᱚ ᱠᱚᱟᱭ ᱛᱟᱯᱮᱭᱟ
ᱵᱟᱝ ᱵᱟ ᱠᱚ ᱠᱚᱨᱟᱣ ᱫᱟ᱾ ᱥᱤᱞᱟᱹᱭ ᱦᱟᱹᱭ ᱜᱮᱛᱤ ᱛᱟᱦᱮᱱᱟ ᱟᱫᱚ ᱚᱱᱠᱟ ᱡᱮ ᱨᱤᱪᱟᱪ ᱵᱟᱹᱱᱩᱜ ᱟᱠᱟᱫ ᱛᱤᱧᱟ ᱠᱟ᱾ ᱪᱤᱠᱟᱹᱜ ᱜᱮ ᱛᱟᱦᱮᱸᱧ ᱦᱟᱸᱜ ᱱᱚᱠᱟ ᱠᱚ ᱞᱮᱠᱷᱟᱭ ᱠᱚ ᱛᱟᱦᱮᱱᱟ
ᱵᱟᱝ
ᱦᱮᱸ ᱩᱱᱤ ᱩᱱᱤ ᱠᱩᱞᱤ ᱩᱱᱤ ᱠᱩᱞᱤ ᱠᱤᱫᱤᱧᱟᱭ ᱡᱮ ᱦ ᱱᱟᱣᱟ ᱚᱠᱟᱴᱟᱜ ᱮᱯᱥᱢ ᱰᱟᱣᱩᱱᱞᱳᱰ ᱠᱟᱫᱟ᱾ ᱞᱟᱹᱭ ᱟᱫᱮᱭᱟᱹᱧ ᱛᱟᱭᱚᱢ ᱛᱮ ᱧᱮᱞᱮ ᱠᱟᱹᱧ ᱜᱩᱨᱩᱯ ᱨᱮ ᱢᱮᱱᱟᱭᱟ᱾
ᱦ ᱛᱦᱞᱮᱧ ᱯᱷᱳᱱ ᱟᱭᱟ ᱥᱮᱪᱮᱫ?
ᱦᱮᱸ ᱦᱮᱸ ᱠᱚᱞ ᱞᱟᱜᱟ ᱟᱭ ᱢᱮ
ᱥᱟᱹᱨᱤ ᱱᱟᱜ ᱫᱤᱥᱟ ᱠᱮᱫᱮᱭᱟ ᱩᱱᱤ ᱭᱟᱜ ᱠᱟᱛᱷᱟᱢ ᱞᱟᱹᱭ ᱠᱮᱫ ᱠᱷᱟᱡ᱾
ᱦᱟᱭ ᱨᱮ ᱾
ᱡᱟᱹᱯᱤᱫ ᱨᱮ ᱠᱩᱠᱢᱩ ᱧᱮᱞᱮᱫ ᱛᱟᱦᱮᱸᱫ᱾ ᱛᱩᱨᱟ ᱩᱱᱤᱭᱟᱜ ᱠᱟᱛᱷᱟᱢ ᱞᱟᱹᱭ ᱠᱮᱫᱟᱢ
ᱪᱮᱫ ᱠᱩᱠᱢᱩ ᱩᱱᱤᱜᱤᱢ ᱧᱟᱢ ᱞᱮᱫᱮᱭᱟ ᱥᱮᱪᱮᱫ?
ᱵᱟᱝ ᱩᱱᱤ ᱜᱮ ᱪᱮᱫ ᱠᱩᱠᱢᱩᱧ ᱧᱮᱞᱮᱫ ᱛᱟᱦᱮᱸᱫ ᱵᱟᱹᱧ ᱫᱤᱥᱟᱹᱭᱮᱫᱟ ᱛᱚᱵᱮ ᱟᱹᱰᱤ ᱢᱟᱱᱮ᱾ ᱛᱚ ᱨᱚᱢᱚᱡᱟᱱ ᱜᱮ ᱛᱟᱦᱮᱸ ᱠᱟᱱᱟ᱾ ᱪᱮᱫ ᱪᱚᱝ ᱢᱟᱱᱮ ᱪᱮᱫ ᱟᱹᱭᱠᱟᱹᱣ ᱫᱟᱲᱭᱟᱜ ᱠᱟᱱᱟ᱾ ᱵᱟᱹᱧ ᱞᱟᱹᱭ ᱫᱟᱲᱮᱜ ᱠᱟᱱᱟ ᱪᱮᱫ ᱤᱧ ᱧᱮᱞ ᱠᱮᱫᱟ᱾ ᱫᱤᱱᱮᱨ ᱵᱮᱞᱟ ᱠᱩᱠᱢᱩᱧ ᱧᱮᱞ ᱫᱟ ᱴᱷᱤᱠ ᱮᱢ ᱞᱟᱹᱭ ᱠᱟᱫᱟ ᱾ ᱨᱚᱨ ᱥᱟᱱᱟᱧ ᱠᱟᱱᱟ ᱵᱟᱲᱟᱭᱟᱢ ᱨᱚᱨ ᱦᱚᱪᱚᱧ ᱢᱮᱥᱮ ᱨᱮᱠᱷᱟ ᱥᱟᱞᱟᱜ ᱾
ᱮᱸᱷ ᱠᱚᱞ ᱫᱚ ᱵᱟᱭ ᱟᱢ ᱠᱚᱞ ᱟᱭ ᱢᱮᱥᱮ ᱱᱚᱸᱰᱮ ᱠᱷᱚᱡ ᱾
ᱚ ᱤᱧ ᱤᱧᱟᱹᱜ ᱤᱭᱟᱹ ᱦᱤᱢᱢᱟᱹᱛ ᱵᱟᱱᱩᱜ ᱛᱤᱧᱟ ᱡᱮᱧ ᱠᱚᱞ ᱟᱭᱟ ᱾
ᱦᱮᱸ
ᱵᱟᱝ ᱠᱚᱞ ᱥᱟᱱᱟᱭᱤᱧᱟ ᱾ ᱨᱚᱲ ᱫᱚ ᱥᱟᱱᱟᱭᱤᱧᱟ ᱠᱤᱱᱛᱩ ᱵᱟᱝ ᱠᱚᱞ ᱥᱟᱱᱟᱧᱟ, ᱪᱮᱫᱟᱜ ᱪᱚᱝ ᱾
ᱠᱚᱞ ᱞᱟᱜᱟᱣᱟᱭᱢᱮ ᱡᱩᱫᱤ ᱥᱟᱵ ᱛᱟᱢ ᱠᱷᱟᱡ᱾
ᱦ ᱵᱟᱭ ᱠᱚᱞ ᱜᱮᱭᱟ ᱟᱞᱮ ᱟᱞ ᱥᱟᱶ ᱦᱚ ᱠᱚᱱᱴᱮᱜ ᱵᱚᱱᱫᱚᱭᱮᱱ ᱛᱟᱭᱟ ᱾
ᱦᱮᱸ ᱢᱤᱛᱟᱹᱧ ᱜᱮᱭᱟ ᱡᱮ ᱵᱟᱭ ᱨᱚᱲ ᱜᱮᱭᱟ ᱾
ᱦᱩᱸ
ᱦᱚ ᱵᱟᱹᱧ ᱠᱚᱞ ᱵᱟᱲᱟᱭᱤᱧ ᱩᱱᱤ ᱴᱷᱮᱡ ᱫᱚ ᱚᱱᱟ ᱛᱮ ᱾
ᱯᱟᱲᱦᱟᱜ ᱠᱟᱱᱟ ᱯᱟᱪᱮᱫ ᱫᱚᱢᱮ ᱾
ᱯᱟᱲᱦᱟᱣ ᱫᱚᱸ ᱯᱟᱲᱦᱟᱜ ᱠᱟᱱ ᱜᱮᱭᱟᱭ ᱾ ᱵᱟᱝ ᱠᱷᱟᱡ ᱫᱚ ᱪᱮᱫᱟᱜ ᱵᱟᱭ ᱠᱚᱞᱟᱭ ᱾
ᱦᱩᱸ ᱟᱢ ᱦᱚ ᱵᱟᱢ ᱯᱷᱳᱱ ᱵᱟᱲᱟ ᱟᱭ ᱠᱟᱱᱟ ᱾
ᱦᱩᱸ?
ᱟᱢ ᱦᱚᱸ ᱵᱟᱢ ᱯᱷᱳᱱ ᱵᱟ ᱠᱟᱱᱟ ᱾
ᱦᱩᱸ ᱡᱩᱫᱤ ᱛᱷᱚᱲᱟ ᱢᱚᱸᱡᱽ ᱧᱚᱜ ᱠᱚ ᱨᱚᱲᱟ ᱦᱮᱸ ᱛᱟᱦᱞᱮ ᱫᱚ ᱠᱚᱞ ᱥᱟᱱᱟᱣᱟ ᱾ ᱨᱚᱲᱜᱤ ᱵᱟᱠᱩ ᱨᱚᱲᱟ ᱛᱚ ᱩᱱᱠᱩ ᱫᱚ ᱪᱮᱫ ᱠᱚᱞ ᱠᱚᱣᱟᱢ ᱚᱱᱠᱟ ᱫᱚ ᱾ ᱤᱧ ᱦᱚ ᱵᱟᱝ ᱨᱚᱲ ᱥᱟᱱᱟᱧᱟ
ᱠᱟᱹᱢᱤ ᱵᱟᱹᱱᱩᱜ ᱛᱤᱧᱟᱹ ᱵᱟᱝ ᱻ
ᱦᱩᱸ ᱾
ᱚᱠᱚᱭ ᱦᱟᱜ ᱴᱟᱱᱠᱨᱤᱯᱥᱚᱱ ᱠᱚᱨᱟᱭ ᱛᱟᱞᱟᱝ ᱟᱭ ᱟᱞᱟᱜ ᱟᱜ ᱜᱟᱞᱢᱟᱨᱟᱣ ᱞᱟᱹᱭᱟᱭ ᱪᱮᱫ ᱠᱩᱠᱤᱱ ᱜᱟᱞᱢᱟᱨᱟᱣ ᱠᱟᱱᱟ ᱱᱩᱠᱤᱱ ᱫᱚ ᱾ ᱵᱟᱝ ᱟᱫᱚ ᱡᱚᱛᱚ ᱞᱮᱠᱟ ᱜᱮ ᱜᱟᱞᱢᱟᱨᱟᱣ ᱫᱚᱨᱠᱟᱨ ᱠᱟᱱᱟ ᱾
ᱦᱩᱸ
ᱡᱚᱛᱚ ᱞᱮᱠᱟ ᱜᱮ ᱜᱟᱞᱢᱟᱨᱟᱣ ᱫᱚᱨᱠᱟᱨ ᱠᱟᱱᱟ ᱾
ᱦᱮᱸ ᱛᱚ‌ ᱾
ᱦᱮ ᱛᱚ ᱚᱱᱟ ᱜᱮ ᱛᱚ ᱾ ᱟᱨ ᱯᱟᱥᱮ ᱢᱟ ᱨᱮᱠᱷᱟ ᱜᱮ ᱱᱚᱣᱟ ᱡᱫᱤ ᱩᱱᱤ ᱴᱨᱟᱱᱥᱠᱨᱤᱯᱥᱚᱱ ᱠᱚᱨᱟᱣᱟᱭ ᱩᱱᱤ ᱡᱩᱚᱫᱤ ᱟᱞᱟᱝ ᱜᱟᱞᱢᱟᱨᱟᱣ ᱦᱮᱸ ᱜᱳᱢᱠᱮᱹ ᱴᱨᱟᱱᱥᱠᱤᱯᱥᱚᱱ ᱠᱚ ᱦᱳᱞᱳ,
ᱠᱟᱛᱷᱟ ᱨᱮ ᱮᱱ ᱠᱷᱟᱡ, ᱩᱱᱤ ᱵᱟᱝ ᱨᱮᱦᱚᱸ ᱦᱚᱭ ᱥᱮ ᱩᱱᱤ ᱡᱟᱦᱟᱸᱭ ᱴᱷᱮᱡ ᱠᱚ ᱡᱟᱶᱟᱭ ᱠᱟᱭ ᱞᱟᱹᱜᱤᱫ ᱥᱮ ᱨᱮ ᱨᱮᱞᱮᱴᱤᱵᱷ ᱢᱮᱱᱟᱜ ᱠᱚᱣᱟ ᱦᱮᱸ ᱯᱟᱥᱮ ᱠᱚ ᱟᱧᱡᱚᱢ ᱠᱮᱜ ᱟᱠᱩ ᱜᱮ ᱞᱮᱠᱟᱭ ᱜᱮ, ᱠᱤ ᱛᱟᱦᱞᱮ ᱫᱚ ᱵᱨᱮᱠᱟᱯ ᱫᱚ ᱵᱟᱝ ᱵᱟᱠᱩ ᱱᱚᱣᱟ ᱨᱮᱫᱚ ᱦᱟᱸᱜ ᱨᱚᱲ ᱫᱚ ᱥᱩᱫᱩᱞᱟᱝ ᱨᱚᱲᱫᱟ ᱩᱱᱤᱭᱟᱜ
ᱦᱩᱸ
ᱵᱟᱝ ᱟᱡ ᱮ ᱥᱮᱱ ᱞᱮᱠᱷᱟᱡ ‌ᱫᱚ ᱢᱮᱱ ᱢᱮᱥᱮᱡᱽ ᱠᱮᱭᱟᱭ ᱦᱟᱸᱜ ᱜᱤᱛᱤᱠᱟ ᱪᱮᱫ ᱵᱮᱱ ᱨᱚᱲᱮᱫ ᱛᱟᱦᱮᱱᱟ ᱚᱱᱠᱟ‌ ᱜᱮ
ᱟ ᱪᱮᱫ ᱢᱮᱛᱟᱭ ᱜᱮᱭᱟ
ᱚᱠᱟ ᱨᱮ ᱪᱮᱫ ᱞᱤᱧ ᱨᱚᱲ ᱠᱟᱫᱟ ᱛᱚ ᱵᱟᱞᱤᱧ ᱨᱚᱲ ᱠᱟᱫᱟ ᱛᱚ ᱚᱱ‌ ᱠᱟᱭ ᱜᱮᱭᱟᱞᱤᱧ ᱡᱟᱥᱴ
ᱦᱩᱸ ᱵᱟᱢ ᱢᱮᱛᱟᱭᱟ ᱟ ᱟᱢ ᱵᱟᱭ ᱩᱭᱦᱟᱹᱨᱮᱫ ᱢᱮ ᱛᱟᱦᱮᱸᱱᱮ ᱩᱱ ᱟᱵᱮᱱ ᱵᱮᱱ ᱞᱮᱭ ᱵᱟᱲᱟᱭᱮᱫ ᱛᱟᱦᱮᱸ ᱱᱚᱝᱠᱟ ᱱᱚᱝᱠᱟ ᱟᱫᱚ ᱵᱟᱢ ᱢᱮᱛᱟᱭᱟ ᱛᱷᱚᱲᱟ ᱤᱧᱟᱹᱜ ᱫᱩᱠᱷ ᱨᱮᱱᱟᱜ ᱠᱟᱛᱷᱟᱢ ᱞᱟᱹᱭᱟ ᱛᱚᱵᱮ ᱛᱚ ᱦᱩᱸ
ᱨᱟᱹᱥᱠᱟᱹᱜ ᱵᱩᱡᱷᱟᱹᱣ ᱩᱱᱤ ᱨᱟᱹᱥᱠᱟᱹᱜ ᱮᱸᱰᱮ ᱮ ᱩᱭᱦᱟᱹᱨ ᱫᱤᱧ ᱠᱟᱱᱟᱭ ᱚᱱᱠᱟᱭ ᱨᱟᱹᱥᱠᱟᱹᱜ-ᱟᱭ
ᱫᱚ ᱪᱮᱫ ᱤᱧ ᱨᱟᱹᱥᱠᱟᱹ ᱞᱟᱹᱭ ᱢᱮ ᱨᱟᱹᱥᱠᱟᱹᱜ ᱠᱷᱟᱡ ᱢᱟᱪᱚ ᱵᱷᱟᱹᱞᱤ ᱜᱮ ᱟᱢᱟᱜ ᱠᱟᱛᱷᱟᱛᱮ ᱩᱱᱤ ᱨᱟᱹᱥᱠᱟᱹᱜ ᱟᱭ ᱛᱟᱦᱚᱞᱮ
ᱚᱱᱟ ᱵᱟᱨᱮ ᱜᱮ ᱟᱫᱚ ᱟᱢ ᱢᱚᱱᱮᱭᱮᱜ ᱡᱮ ᱪᱮᱫ ᱦᱚᱸ ᱧᱮᱞ ᱢᱮ ᱵᱟᱭ ᱫᱩᱞᱟᱹᱲᱤᱧ ᱜᱮᱭᱟ ᱱᱤᱛ ᱦᱚᱸ ᱚᱱᱠᱟ ᱢᱚᱱᱮ ᱡᱮ ᱪᱮᱫᱟᱢ ᱢᱚᱱᱮ ᱦᱚᱪᱚᱭᱮᱭᱟ ᱞᱟᱹᱭ ᱢᱮ᱾ ᱚᱱᱠᱟ ᱪᱮᱫᱟᱢ ᱢᱚᱱᱮ ᱦᱚᱪᱚ ᱟᱭᱟ
ᱚ ᱚᱱᱟ ᱦᱚᱸ ᱠᱟᱛᱷᱟ ᱠᱟᱱᱟ᱾ ᱮᱱ ᱡᱚᱠᱷᱟᱱ ᱪᱤᱠᱟᱹᱭᱟᱢ ᱫᱩᱞᱟᱹᱲ ᱡᱟᱞᱟ ᱟᱹᱰᱤ ᱡᱟᱞᱟ ᱪᱮᱫᱤᱧ ᱪᱤᱠᱟᱹᱭᱟ
ᱟᱨ ᱢᱟᱭᱠᱮᱞ ᱫᱚ ᱩᱱᱤ ᱫᱚ ᱵᱟᱭ ᱠᱚᱨᱟᱣ ᱠᱟᱫᱟᱭ ᱱᱚᱣᱟ ᱫᱚ?
ᱢᱟᱭᱠᱮᱞ ᱫᱚ ᱠᱮ ᱡᱟᱱᱮ ᱤᱧ ᱵᱟᱹᱧ ᱢᱮᱱ ᱵᱟᱲᱟ ᱠᱟᱫᱮᱭᱟ ᱢᱮ ᱦᱚᱸ ᱥᱴᱮᱴᱟᱥ ᱮ ᱧᱮᱞ ᱠᱟᱫ ᱛᱤᱧ ᱜᱮᱭᱟ ᱠᱚᱨᱟᱣ ᱦᱚᱪᱚᱭᱮ ‌ᱠᱟᱱ ᱵᱟᱹᱧ ᱵᱟᱰᱟᱭᱟᱧ
ᱟᱞᱮ ᱦᱚᱸ ᱜᱟᱯᱟ ᱞᱮ ᱠᱚᱨᱟᱣᱮᱫ ᱛᱟᱦᱮᱸᱱᱟ᱾
ᱦᱩᱸ, ᱟᱫᱚ ᱵᱟᱢ ᱯᱷᱳᱱ ᱵᱟᱲᱟᱣ ᱠᱟᱫᱮᱭᱟ ᱩᱱᱤ ᱫᱚ? ᱚ ᱡᱟᱞᱟ, ᱟᱨ ᱢᱚᱱᱤᱠᱟ ᱫᱚ ᱵᱟᱭ ᱯᱷᱳᱱ ᱠᱟᱜ ᱢᱮᱭᱟ?
ᱵᱟᱭ ᱯᱷᱳᱱ ᱠᱟᱫᱟ ᱤᱧ ᱦᱚᱸᱚ ᱵᱟᱹᱧ ᱯᱷᱳᱱ ᱠᱟᱫᱮᱭᱟ ᱟᱡᱟᱜ ᱨᱩᱪᱟᱨᱡ ᱦᱮᱱᱟᱜ ᱠᱟᱜ ᱛᱟᱣᱟ ᱛᱟᱣ ᱦᱚᱸ ᱵᱟᱭ ᱯᱷᱳᱱ ᱠᱟᱫᱟ ᱤᱧ ᱯᱷᱳᱱᱟᱭ ᱜᱮᱭᱟ, ᱛᱚ ᱢᱤᱫ ᱥᱮᱨᱢᱟ ᱦᱟᱸᱰᱮ ᱛᱟᱦᱮᱸ ᱠᱟᱱᱟᱭ ᱟᱡ ᱫᱤ ᱛᱟᱠᱚ ᱴᱷᱮᱱ᱾ ᱤᱧᱟᱹᱜ ᱦᱚᱸ ᱜᱟᱯᱟ ᱢᱮᱭᱟᱝ ᱪᱟᱵᱟᱜ-ᱟ
ᱤᱧᱟᱹᱜ ᱦᱚᱸ ᱜᱟᱯᱟ ᱢᱮᱭᱟᱝ ᱪᱟᱵᱟᱜ-ᱟ, ᱛᱤᱱᱟᱹᱜ ᱛᱟᱨᱤᱠ‌ ᱪᱟᱵᱟᱜ ᱛᱟᱢᱟ ᱟᱢᱟᱜ?
ᱤᱧᱟᱜ ᱦᱚᱸ ᱛᱮᱨᱚ ᱛᱟᱨᱤᱠ ᱪᱟᱵᱟᱜ ᱛᱤᱧᱟ ᱨᱤᱪᱟᱨᱡᱽ ᱫᱚ,
ᱞᱟᱦᱟ ᱵᱟᱨ ᱦᱚᱸ ᱚᱱᱠᱟᱜ ᱜᱮ ᱪᱟᱵᱟᱣ ᱟᱠᱟᱱ ᱛᱟᱦᱮᱱᱟ ᱦᱮᱸ ᱞᱟᱦᱟ ᱛᱟᱭᱚᱢ ᱪᱟᱵᱟ ᱟᱠᱟᱱ ᱛᱟᱦᱮᱸᱱᱟ, ᱞᱟᱦᱟ ᱵᱟᱨ ᱫᱤᱥᱟᱹᱭ ᱢᱮ ᱦᱟᱸᱜ ᱚᱲᱟᱜ ᱨᱮᱧ ᱛᱟᱦᱮ ᱠᱟᱱᱟ ᱞᱟᱹᱭ ᱛᱮ
ᱟᱯᱮ ᱨᱮᱱ ᱡᱚᱛᱚ ᱦᱚᱲ ᱥᱠᱚᱞᱟᱨᱥᱤᱯ ᱠᱚ ᱠᱚᱨᱟᱣ ᱠᱮᱫ ᱛᱟᱯᱮᱭᱟ?
ᱡᱚᱛᱚ ᱦᱚᱲ ᱫᱚ ᱵᱟ ᱠᱚ ᱠᱚᱨᱟᱦ ᱟᱠᱟᱫᱟ ᱚᱠᱚᱭ ᱠᱚᱪ ᱵᱟᱝ ᱦᱩᱭ ᱟᱠᱟᱱ ᱛᱟᱠᱚ ᱛᱟᱦᱮᱸᱱ᱾ ᱛᱤᱦᱤᱧ ᱠᱚ ᱪᱟᱞᱟᱣ ᱠᱟᱱᱟ ᱤᱭᱟᱹ ᱛᱟᱠᱩ ᱪᱤᱨᱜᱟᱹᱞ ᱛᱟᱠᱩ᱾ ᱪᱤᱨᱜᱟᱹᱞ ᱯᱷᱩᱨᱜᱟᱹᱞ ᱟᱨ ᱚᱱᱟ ᱢᱮᱥᱮ ᱨᱮ ᱱᱩᱠᱩ ᱥᱩᱢᱤᱨᱚᱱ ᱛᱟᱠᱚ ᱡᱚᱛᱚ ᱦᱚᱲ ᱠᱚ ᱪᱟᱞᱟᱣ ᱟᱠᱟᱱᱟ ᱦᱚᱭᱛᱚ, ᱾ ᱵᱟᱝ ᱟᱯᱮᱛ ᱦᱭᱱᱟ
ᱟᱞᱮ ᱱᱚᱣᱟ ᱡᱚᱛᱚ ᱦᱚᱲ, ᱛᱚ ᱵᱟᱝ ᱟᱞᱮ ᱫᱚ ᱡᱚᱢᱟ ᱫᱚᱞᱮ ᱡᱚᱢᱟ ᱟᱠᱟᱫᱟ ᱠᱤᱱᱛᱩ ᱵᱟᱝ ᱠᱚ ᱤᱭᱟᱹ ᱟᱠᱟᱫ ᱛᱟᱞᱮᱭᱟ ᱜᱰ ᱠᱫ ᱛᱟᱞᱮᱭᱟ᱾
ᱪ ᱞᱟᱹᱜᱤᱫ ᱛᱮ ᱪᱚᱝ ᱢᱟᱱᱮ ᱚᱠᱚᱭ ᱠᱪᱚᱝ ᱢᱟᱱᱮ ᱯᱷᱮᱞ ᱛᱟᱦᱮᱸᱦ ᱠᱟᱱ ᱛᱟᱠᱚᱣᱟ ᱠᱟᱱ ᱛᱟᱠᱚᱣᱟ ᱥᱮ ᱥ ᱠᱚ ᱡᱚᱢᱟ ᱟᱠᱟᱫ ᱛᱟᱦᱮᱫ ᱫᱚᱥᱟ
ᱟᱨ
ᱡᱚᱢᱟ ᱫᱚ ᱦᱟᱛᱟᱣ ᱦᱩᱭᱮᱱ ᱛᱟᱞᱮ ᱯᱷᱚᱨᱣᱟᱰ ᱫᱚ ᱵᱟᱭ ᱯᱷᱚᱨᱣᱟᱰ ᱠᱟᱫᱟ
ᱟᱞᱮ ᱡᱚᱛᱚ ᱦᱚᱲᱟᱜ ᱠᱤᱱᱛᱩ ᱟᱞᱮ ᱵᱟᱝ ᱱᱚᱣᱟ ᱟᱞᱮ ᱜᱮᱞᱮ ᱥᱚᱢ ᱜᱮᱛ ᱚᱱᱟ ᱫᱚ ᱾ ᱟᱨ ᱡᱚᱛᱚ ᱵᱷᱩᱞ ᱞᱮᱱ ᱛᱟᱠᱚᱣᱟ᱾
ᱦᱮᱸᱛᱚ ᱱᱚᱣᱟᱴᱟᱜ ᱫᱚ? ᱯᱩᱨᱟᱹᱣ ᱟᱠᱟᱱᱟ ᱜᱮᱫ ᱢᱮ ᱟᱨ ᱮᱴᱟᱜᱟ ᱛᱮ ᱠᱚᱞ ᱢᱮ ᱟᱨᱚ ᱱᱟᱣᱟ ᱜᱟᱨ ᱛᱮ,